ᱦᱮᱞᱳ ᱜᱳ
ᱦᱳᱭ ᱦᱳᱭ ᱡᱚᱦᱟᱨ ᱜᱮ
ᱡᱚᱦᱟᱨ ᱜᱮ ᱡᱚᱦᱟᱨ ᱜᱮ᱾
ᱦᱳᱭ ᱛᱟᱦᱞᱮ ᱪᱤᱜ ᱠᱩ ᱪᱤᱠᱟᱹᱭ ᱦᱩᱭᱩᱜ ᱠᱟᱱᱟ?
ᱱᱚᱜᱼᱚᱭ ᱛᱚ ᱜᱚᱝᱠᱮ ᱡᱚᱢ ᱵᱟᱲᱟ ᱦᱳᱭᱳᱜ ᱠᱟᱱ ᱛᱟᱦᱮᱸᱱ᱾ ᱠᱤᱪᱷᱩ ᱠᱷᱚᱱ ᱞᱟᱦᱟ ᱨᱮ ᱱᱤᱛᱚᱜ ᱫᱷᱟᱨᱟ ᱜᱮ ᱟᱨᱠᱤ ᱟᱨ ᱱᱤᱛᱚᱜ ᱫᱚ ᱠᱟᱹᱴᱤᱜ ᱯᱷᱤᱞᱤᱢ ᱠᱚ ᱧᱮᱞ ᱦᱳᱭᱳᱜᱼᱟ ᱜᱚᱝᱠᱮ ᱾
ᱦᱳᱭ ᱦᱳᱭ,
ᱱᱮᱭᱟ ᱱᱟᱣᱟᱱ ᱠᱚ ᱪᱮᱜ ᱠᱚ ᱟᱨᱠᱤ ᱚᱰᱚᱠ ᱟᱠᱟᱱᱟ ᱠᱚ᱾
ᱦᱳᱭ ᱦᱳᱭ᱾
ᱚᱱᱟ ᱠᱚ ᱠᱟᱹᱴᱤᱡ ᱧᱮᱞ ᱦᱳᱭᱳᱜ-ᱟ ᱜᱚᱝᱠᱮ᱾ ᱱᱟᱣᱟ ᱢᱩᱵᱷᱤ ᱠᱚ ᱳᱰᱳᱠ ᱟᱠᱟᱱ ᱫᱚ ᱟᱹᱰᱤ ᱜᱟᱱ ᱵᱷᱟᱜᱮ ᱵᱷᱟᱜᱮ
ᱟᱪᱪᱷᱟ ᱟᱪᱪᱷᱟ ᱚᱱᱟ ᱠᱚᱜᱮ ᱧᱮᱞ ᱦᱳᱭᱳᱜ ᱠᱟᱱᱟ ᱦᱮᱸ ᱵᱟᱝ?
ᱦᱮᱸ, ᱟᱹᱵᱤᱱ ᱢᱩᱵᱷᱤ ᱠᱚᱵᱤᱱ ᱧᱮᱞ ᱵᱟᱲᱟᱭ ᱜᱮᱭᱟ ᱥᱮ ᱵᱮᱱ ᱵᱟᱝ?
ᱦᱳᱭ ᱦᱳᱭ ᱢᱟᱱᱮ ᱚᱝᱠᱟ ᱚᱠᱥᱚ ᱠᱩ ᱧᱟᱢ ᱜᱚᱫ ᱞᱮᱱᱠᱷᱟᱱ ᱫᱚ ᱧᱮᱞ ᱦᱩᱭᱩᱜ ᱜᱮᱭᱟ ᱟᱫᱚ ᱱᱤᱛᱚᱜ ᱫᱚ ᱚᱱᱠᱟ ᱫᱚ ᱵᱟᱹᱧ ᱧᱮᱞᱮᱫᱼᱟ ᱪᱮᱫᱟᱜ ᱥᱮ ᱚᱱᱠᱟ ᱫᱚᱠᱟᱱ ᱢᱤᱫᱴᱟᱝ ᱤᱧ ᱠᱷᱩᱞᱟᱹᱣ ᱠᱟᱜᱼᱟ ᱛᱚ ᱟᱫᱚ ᱚᱱᱟ ᱨᱮᱜᱮ ᱚᱱᱠᱟᱯ ᱚᱠᱛᱚ ᱠᱚ ᱮᱢ ᱦᱩᱭᱩᱜ ᱠᱟᱱᱟ ᱛᱟᱦᱚᱞᱮ ᱠᱷᱟᱱ ᱚᱱᱠᱟ ᱞᱮᱠᱟ ᱚᱠᱛᱚ ᱠᱚᱫᱚ ᱵᱟᱝ ᱧᱟᱢᱚᱜ ᱠᱟᱱᱟ᱾
ᱟᱪᱪᱷᱟ ᱟᱪᱪᱷᱟ ᱟᱪᱪᱷᱟ ᱚᱠᱛᱚ ᱠᱚ ᱵᱟᱝᱼᱟ ᱟᱫᱚ ᱫᱚᱠ ᱠᱟᱱ ᱚᱠᱟᱨᱮ ᱟᱹᱛᱩ ᱨᱮᱜᱮ?
ᱟᱹᱛᱩ ᱨᱮᱫᱚ ᱵᱟᱝ ᱚᱝᱠᱟ ᱟᱞᱮᱭᱟᱜ ᱢᱳᱲ, ᱦᱳᱭ ᱦᱳᱭ ᱟᱞᱮᱭᱟᱜ ᱢᱳᱲ ᱨᱮ᱾
ᱟᱪᱪᱷᱟ᱾ ᱟᱪᱪᱷᱟ ᱟᱪᱪᱷᱟ ᱪᱮᱫ ᱫᱚᱠᱟᱱ ᱵᱮᱱ ᱠᱷᱩᱞᱟᱹᱣ ᱠᱟᱜᱼᱟ?
ᱚᱝᱠᱟ ᱢᱤᱫᱴᱟᱝ ᱚᱝᱠᱟ ᱢᱟᱨᱟᱝ ᱵᱷᱩᱥᱤ ᱫᱚᱠᱟᱱ ᱜᱮ ᱠᱷᱩᱞᱟᱹᱣ ᱦᱩᱭ ᱠᱟᱱᱟ᱾
ᱦᱮᱸ ᱦᱮᱸ᱾
ᱛᱟᱨ ᱢᱟᱱᱮ ᱚᱝᱠᱟ ᱢᱟᱨᱟᱝ ᱜᱮ ᱵᱮᱱᱟᱣ ᱦᱩᱭ ᱠᱟᱱᱟ ᱟᱫᱚ ᱚᱱᱟ ᱠᱷᱟᱹᱛᱤᱨ ᱛᱮ ᱱᱟᱥᱮ ᱱᱟᱥᱮᱱᱟᱜ ᱦᱟᱱᱟ ᱱᱤᱭᱟᱹ ᱨᱮᱱᱟᱜ ᱢᱟᱱᱮ ᱦᱤᱥᱟᱹᱵ ᱠᱩ ᱪᱟᱯ ᱧᱚᱜ ᱛᱟᱦᱮᱸᱱᱟ᱾
ᱦᱮᱸ ᱦᱮᱸ ᱦᱮᱸ᱾
ᱟᱫᱚ ᱚᱱᱟ ᱠᱷᱟᱹᱛᱤᱨ ᱛᱮ ᱚᱝᱠᱟ ᱞᱮᱠᱟ ᱫᱚ ᱚᱠᱛᱚ ᱠᱚᱫᱚ ᱵᱟᱝ ᱧᱟᱢᱚᱜᱼᱟ ᱡᱚᱠᱷᱚᱱ ᱦᱟᱸᱜ ᱚᱲᱟᱜ ᱤᱧ ᱨᱩᱣᱟᱹᱲᱟ ᱛᱚᱠᱷᱚᱱ ᱜᱮ ᱚᱱᱟ ᱠᱚᱫᱚ ᱦᱟᱸᱜ ᱱᱟᱥᱮᱱᱟᱜ ᱧᱮᱞ ᱦᱩᱭᱩᱜᱼᱟ ᱢᱩᱵᱷᱤ ᱠᱚᱫᱚ ᱵᱟᱠᱷᱟᱱ ᱫᱚ ᱚᱱᱠᱟ ᱞᱮᱠᱟ ᱫᱚ ᱚᱸᱰᱮ ᱫᱚᱠᱟᱱ ᱨᱮ ᱛᱟᱦᱮᱸᱱ ᱵᱷᱳᱨ ᱫᱚ ᱚᱝᱠᱟ ᱞᱮᱠᱟ ᱫᱚ ᱚᱠᱛᱚ ᱠᱚᱫᱚ ᱵᱟᱝ ᱧᱟᱢ᱾
ᱟᱪᱪᱷᱟ᱾
ᱦᱚᱭ᱾
ᱟᱪᱪᱷᱟ ᱟᱪᱪᱷᱟ, ᱟᱵᱤᱱ ᱜᱤᱵᱤᱱ ᱧᱮᱞᱮᱫᱼᱟ?
ᱦᱮᱸ ᱥᱮ, ᱦᱚᱭ ᱦᱚᱭ᱾ ᱦᱮᱸ ᱤᱧ ᱜᱤᱧ ᱧᱮᱞᱮᱫᱼᱟ᱾
ᱪᱮᱫ ᱠᱚ ᱚᱸᱰᱮ ᱢᱟᱱᱮ
ᱤᱭᱟᱹᱭᱮᱜ ᱟᱹᱠᱷᱨᱤᱧᱮᱜ ᱟᱭᱮ
ᱦᱳᱭ ᱦᱳᱭ ᱡᱮᱢᱚᱱ ᱮᱝᱠᱟ ᱜᱮ ᱢᱟᱱᱮ ᱟᱫᱚ ᱚᱝᱠᱟ ᱫᱚ ᱟᱸᱜ ᱡᱮᱢᱚᱱ ᱟᱞᱩ ᱯᱮᱸᱭᱟᱡ ᱦᱟᱥ ᱢᱚᱥᱞᱟ ᱠᱩ ᱚᱱᱟ ᱠᱩᱜᱤ ᱫᱚᱦᱚ ᱫᱚ ᱦᱩᱭ ᱠᱟᱱᱟ᱾ ᱟᱫᱚ ᱚᱝᱠᱟ ᱢᱟᱨᱟᱝ ᱢᱟᱨᱟᱝ ᱚᱝᱠᱟ ᱵᱟᱯᱞᱟ ᱚᱲᱟᱜ ᱠᱚᱨᱮᱱᱟᱜ ᱤᱭᱟᱹ ᱠᱚᱦᱚᱸ ᱩᱸᱜ ᱥᱟᱯ ᱦᱩᱭᱩᱜ ᱜᱤᱭᱟ᱾ ᱡᱮ ᱚᱝᱠᱟ ᱰᱷᱮᱨ ᱧᱚᱜ ᱵᱟᱯᱞᱟ ᱚᱲᱟᱜ ᱠᱚᱨᱮ ᱫᱚ ᱚᱱᱟᱥ ᱥᱮᱱᱟᱜ ᱥᱮ ᱡᱟᱦᱟᱸᱱᱟᱜ ᱚᱝᱠᱟ ᱤᱭᱟᱹ ᱠᱚ ᱛᱟᱦᱮᱸᱱ ᱠᱷᱟᱱ ᱩᱱᱠᱩ ᱫᱚ ᱡᱟᱥ ᱥᱤᱧ ᱟᱞᱟᱜᱟᱜ ᱛᱟᱠᱚᱣᱟ ᱛᱚ ᱟᱫᱚ ᱚᱱᱟ ᱠᱚᱨᱮᱱᱟᱜ ᱤᱭᱟᱹ ᱦᱚᱸ ᱥᱟᱯ ᱦᱩᱭᱩᱜ ᱜᱤᱭᱟ᱾
ᱦᱮᱸ, ᱦᱮᱸ ᱦᱮᱸ᱾
ᱮᱠᱟᱞ ᱚᱱᱟ ᱠᱷᱟᱹᱛᱤᱨ ᱛᱮ ᱚᱱ ᱢᱟᱱᱮ ᱦᱟᱱᱟ ᱱᱤᱭᱟᱹ ᱨᱮᱱᱟᱜ ᱦᱤᱥᱟᱹᱵ ᱠᱩ ᱢᱟᱱᱮ ᱫᱚᱠᱟᱱ ᱨᱮᱫᱚ ᱛᱟᱦᱚᱞᱮ ᱱᱟᱥ ᱥᱤᱱᱟᱜ ᱫᱚ ᱵᱮᱥᱛᱚ ᱧᱚᱜ ᱨᱮᱜᱮᱞᱤᱧ ᱛᱟᱦᱮᱸᱱᱟ᱾
ᱦᱮᱸ ᱮᱠᱫᱚᱢᱮ
ᱮᱠᱟᱞ, ᱦᱳᱭ
ᱟᱫᱚ ᱚᱱᱟ ᱫᱚᱠᱟᱱ ᱥᱩᱨ ᱠᱚᱨᱮ ᱟᱨᱦᱚᱸ ᱛᱤᱱᱟᱹᱜ ᱜᱟᱱ ᱫᱚᱠᱟᱱ ᱢᱮᱱᱟᱜᱼᱟ ᱟᱫᱚ?
ᱟᱫᱚ ᱢᱟᱱᱮ ᱦᱮᱱᱟᱜ ᱫᱚ ᱦᱮᱱᱟᱜ ᱜᱮᱭᱟ ᱢᱤᱫᱴᱟᱝ ᱵᱟᱨᱭᱟ ᱫᱚ ᱟᱫᱚ ᱚᱝᱠᱟ ᱢᱟᱨᱟᱝ ᱧᱚᱜ ᱫᱚ ᱫᱚᱠᱟᱱ ᱫᱚ ᱵᱟᱹᱱᱩᱜ-ᱟ ᱚᱱᱟ ᱠᱷᱟᱹᱛᱤᱨ ᱛᱮ ᱟᱫᱚ ᱤᱧ ᱴᱷᱮᱱ ᱜᱮ ᱡᱟᱹᱥᱛᱤ ᱫᱚᱠᱚ ᱦᱤᱡᱩᱜ-ᱟ
ᱦᱮᱸ
ᱟᱫᱚ ᱚᱱᱟ ᱠᱷᱟᱹᱛᱤᱨ ᱛᱮ ᱛᱟᱦᱚᱞᱮ ᱚᱱᱠᱟ ᱫᱚ ᱚᱠᱛᱚ ᱠᱚᱫᱚ ᱵᱟᱝ ᱧᱟᱢᱚᱜ ᱟᱛᱚ
ᱦᱮᱸ ᱦᱮᱸᱻ
ᱦᱳᱭ ᱦᱳᱭ ᱴᱟᱠᱟ ᱫᱚ ᱦᱩᱭᱩᱜ ᱠᱟᱱ ᱜᱮᱭᱟ ᱛᱚ ᱱᱤᱛᱚᱜ ᱚᱠᱛᱚ ᱨᱮ ᱴᱟᱠᱟ ᱪᱷᱟᱲᱟ ᱢᱟ ᱚᱱᱠᱟ ᱞᱮᱠᱟ ᱢᱟ ᱪᱮᱫ ᱜᱮ ᱵᱟᱝ ᱦᱩᱭᱩᱜ ᱠᱟᱱᱟ ᱚᱱᱟ ᱠᱷᱟᱹᱛᱤᱨ ᱛᱮ ᱴᱟᱠᱟ ᱦᱚᱸ ᱞᱟᱹᱠᱛᱤ ᱠᱟᱱ ᱜᱮᱭᱟ
ᱮᱠᱫᱚᱢ ᱮᱠᱫᱚᱢ ᱮᱠᱫᱚᱢ ᱟᱫᱚ ᱴᱟᱠᱟ
ᱟᱫᱚ ᱪᱮᱫ ᱠᱚᱢ ᱪᱤᱠᱟᱹᱭᱮᱜ-ᱟ
ᱦᱩᱸ᱾ ᱜᱚᱝᱠᱮ ᱱᱚᱜ ᱚᱭ ᱛᱚ ᱞᱟᱹᱭ ᱠᱮᱜ ᱟᱹᱧ ᱜᱤᱛᱤᱡ ᱵᱟᱲᱟ ᱦᱩᱭ ᱟᱠᱟᱱᱟ᱾
ᱟᱪᱪᱷᱟ ᱚᱱᱠᱟ ᱛᱟᱦᱞᱮ ᱠᱟᱹᱢᱤ ᱠᱚᱫᱚ- ᱠᱟᱹᱢᱤ ᱠᱚᱫᱚ ᱛᱟᱦᱚᱞᱮ ᱪᱮᱫ ᱠᱚ ᱠᱟᱹᱢᱤ ᱦᱩᱭᱩᱜ ᱠᱟᱱᱟ?
ᱠᱟᱹᱢᱤ ᱠᱚᱫᱚ ᱜᱚᱢᱠᱮ ᱚᱱᱠᱟ ᱫᱚ ᱯᱷᱩᱴᱵᱚᱞ ᱠᱷᱮᱞ ᱪᱟᱞᱟᱣ ᱦᱩᱭᱩᱜ ᱠᱟᱱᱟ᱾
ᱟᱪᱪᱷᱟ ᱟᱪᱪᱷᱟ᱾
ᱟᱨ ᱯᱨᱟᱭᱤᱡᱽ ᱠᱚ ᱟᱹᱜᱩ ᱵᱟᱲᱟ ᱦᱩᱭᱩᱜ ᱠᱟᱱᱟ᱾
ᱦᱳᱭ ᱦᱳᱭ᱾
ᱦᱮᱸ ᱥᱮᱠᱮᱱᱰ ᱯᱨᱟᱭᱤᱡᱽ ᱯᱷᱟᱥᱴ ᱯᱨᱟᱭᱤᱡᱽ᱾ ᱤᱱᱠᱟᱹ ᱟᱹᱜᱩ ᱦᱳᱭᱳᱜ ᱠᱟᱱᱟ᱾
ᱟᱪᱪᱷᱟ ᱟᱪᱪᱷᱟ ᱾
ᱦᱮᱸ ᱟᱫᱚ ᱠᱷᱮᱞ ᱠᱚ- ᱠᱷᱮᱞ ᱢᱟᱱᱮ ᱚᱱᱮ ᱯᱷᱩᱴᱵᱚᱞ ᱠᱷᱮᱞ ᱟᱨᱠᱤ᱾
ᱦᱳᱭ ᱦᱳᱭ᱾
ᱚᱱᱟ ᱠᱚ ᱠᱟᱹᱴᱤᱡ ᱡᱟᱹᱥᱛᱤ ᱞᱤᱧ ᱠᱩᱥᱤᱭᱟᱜ ᱜᱮᱭᱟ ᱛᱚ ᱟᱫᱚ᱾ ᱠᱷᱮᱞ ᱠᱚ ᱠᱷᱮᱞ ᱦᱩᱭ ᱱᱟ᱾ ᱯᱩᱨᱟᱹ ᱢᱚᱡᱽ ᱜᱮ ᱮᱠᱫᱚᱢ᱾ ᱤᱭᱟᱹ ᱥᱟᱞᱟᱜ᱾
ᱦᱳᱭ ᱦᱳᱭ ᱤᱠᱟᱹᱞ ᱟᱪᱪᱷᱟ ᱟᱹᱰᱤ ᱱᱟᱯᱟᱭ᱾
ᱦᱮ ᱟᱨ᱾ ᱦᱮᱸ ᱦᱮᱸ ᱦᱮᱸ᱾
ᱮᱞᱟ ᱮᱠᱟ ᱤᱧᱟᱜ ᱦᱚᱸ ᱜᱚᱝᱠᱮ ᱢᱤᱫ ᱚᱠᱛᱚ ᱫᱚ ᱚᱱᱠᱟ ᱠᱷᱮᱞ ᱠᱚᱨᱮᱱᱟᱜ ᱦᱚᱸ ᱨᱟᱹᱥᱠᱟᱹ ᱫᱚ ᱛᱟᱦᱮᱸ ᱠᱟᱱ ᱛᱤᱧ ᱜᱮᱭᱟ᱾
ᱦᱮᱸ ᱦᱮᱸ ᱮᱸ᱾
ᱟᱫᱚ ᱛᱟᱦᱞᱮ ᱫᱚ ᱪᱤᱠᱟᱭᱟᱢ ᱟᱱᱮ ᱚᱲᱟᱜ ᱠᱚᱨᱮᱱᱟᱜ- ᱪᱟᱣ ᱠᱷᱟᱹᱛᱤᱨ ᱛᱮ ᱟᱫᱚ- ᱠᱟᱹᱢᱤ ᱠᱚᱜᱮ ᱧᱮᱞ ᱦᱩᱭᱱᱟ ᱟᱫᱚ ᱚᱱᱠᱟ ᱞᱮᱠᱟ ᱫᱚ ᱛᱟᱦᱚᱞᱮ ᱢᱟᱱᱮ- ᱚᱠᱛᱚ ᱠᱚ ᱵᱟᱝ ᱧᱟᱢᱚᱜ ᱠᱟᱱᱟ ᱴᱟᱠᱟ- ᱠᱟᱹᱣᱰᱤ ᱠᱚᱨᱮᱱᱟᱜ ᱟᱱᱟᱴ ᱦᱩᱭᱩᱜ ᱠᱟᱱᱟ ᱛᱟᱦᱚᱞᱮ ᱠᱷᱟᱱ ᱫᱚ ᱟᱫᱚ- ᱚᱱᱠᱟ ᱢᱚᱱᱮ ᱠᱤᱫᱟᱹᱧ ᱫᱚᱠᱟᱱ ᱠᱚ- ᱠᱷᱟᱱ ᱧᱮᱞ ᱠᱤᱫᱤᱧ ᱚᱱᱠᱟ ᱟᱞᱮᱭᱟᱜ ᱢᱳᱲ ᱠᱚᱨᱮ ᱚᱱᱠᱟ ᱢᱤᱫᱴᱟᱹᱝ- ᱢᱟᱨᱟᱝ ᱧᱚᱜ ᱫᱚᱠᱟᱱ ᱟᱹᱰᱤ ᱵᱷᱟᱜᱤᱛᱮ ᱪᱟᱞᱟᱜᱼᱟ᱾
ᱟᱪᱪᱷᱟ ᱟᱪᱪᱷᱟ ᱟᱪᱪᱷᱟ ᱟᱪᱷᱟ᱾
ᱦᱳᱭ ᱛᱟᱞᱦᱮ ᱠᱷᱟᱱ ᱫᱚ ᱟᱫᱚ- ᱚᱱᱟᱛᱤᱧ ᱚᱱᱟᱜᱤᱧ ᱴᱷᱤᱠ ᱩᱛᱟᱹᱨ ᱡᱮ ᱫᱚᱠᱟᱱ ᱜᱮ ᱦᱩᱭᱩᱜᱼᱟ ᱢᱮᱱᱛᱮ᱾
ᱦᱮᱸ ᱦᱮᱸ ᱮᱠᱫᱚᱢ ᱮᱠᱫᱚᱢ
ᱟᱭ᱾
ᱟᱨ ᱚᱱᱠᱟ ᱪᱟᱥ ᱠᱟᱹᱢᱤ ᱠᱚᱫᱚ?
ᱪᱟᱥ ᱠᱟᱹᱢᱤ ᱠᱚᱫᱚ ᱮᱸ ᱪᱟᱞᱟᱣ ᱫᱚ ᱪᱟᱞᱟᱜ ᱠᱟᱱ ᱜᱮᱭᱟ ᱪᱟᱥ ᱠᱟᱹᱢᱤ ᱦᱚᱸ ᱟᱫᱚ ᱚᱱᱟ ᱠᱚᱫᱚ ᱱᱮ ᱛᱚᱜ ᱫᱚ ᱡᱷᱚᱛᱚ ᱜᱮ ᱦᱚᱲ ᱛᱮᱜᱮ ᱤᱭᱟᱹᱭ ᱦᱩᱭᱩᱜ ᱠᱟᱱᱟ ᱡᱮᱢᱚᱱ ᱥᱤ ᱠᱚᱦᱚᱸ
ᱦᱩᱸ, ᱮᱠᱫᱚᱢ ᱮᱠᱫᱚᱢ ᱦᱚᱭ
ᱟᱨ ᱨᱚᱦᱚᱭ ᱞᱟᱹᱜᱤᱜ ᱛᱮᱦᱚ ᱦᱚᱲᱜᱮ ᱞᱟᱜᱟᱣ ᱠᱚ ᱦᱩᱭ ᱠᱟᱱᱟ᱾
ᱩᱸ ᱦᱩᱸ᱾
ᱵᱟᱝ, ᱤᱨ ᱫᱚ ᱤᱨ ᱜᱮ ᱟᱞᱮᱫᱚ ᱡᱚᱼᱚᱭ ᱡᱮᱢᱚᱱ ᱱᱤᱛᱳᱜ ᱫᱚ ᱨᱚᱦᱚᱭ ᱦᱩᱭᱩᱜ ᱠᱟᱱᱟ ᱛᱚ ᱛᱟᱦᱚᱞᱮ ᱠᱷᱟᱱ ᱫᱚ ᱨᱚᱦᱚᱭ ᱞᱟᱹᱜᱤᱜ ᱛᱮᱫᱚ ᱦᱚᱲ ᱫᱚ ᱞᱟᱜᱟᱜ ᱜᱮᱭᱟ ᱠᱚ᱾
ᱮᱠᱫᱚᱢ ᱞᱟᱜᱟᱜ ᱜᱮᱭᱟ, ᱮᱠᱫᱚᱢ ᱞᱟᱜᱟᱜ ᱜᱮᱭᱟ᱾
ᱦᱳᱭ ᱦᱳᱭ᱾
ᱟᱨ ᱜᱚᱝᱠᱮ
ᱟᱨ ᱜᱚᱝᱠᱮ ᱱᱤᱛᱚᱜ ᱫᱚ ᱛᱟᱦᱚᱞᱮ ᱚᱠᱟ ᱥᱮ ᱫᱚᱠᱟᱱ ᱥᱮᱫ ᱨᱮᱜᱮ ᱥᱮ ᱵᱟᱭᱨᱮ ᱚᱲᱟᱜ ᱠᱚᱨᱮ?
ᱱᱤᱛᱚᱜ ᱫᱚ ᱚᱭᱛᱚ ᱚᱲᱟᱜ ᱥᱮᱱᱤᱧ ᱨᱩᱣᱟᱹᱲ ᱮᱱᱟ, ᱚᱭ ᱨᱩᱣᱟᱹᱲ ᱠᱟᱛᱮ ᱛᱮᱜ ᱜᱮ ᱫᱩᱲᱩᱵ ᱦᱳᱭ ᱠᱟᱱᱟ᱾
ᱦᱩᱸ ᱦᱩᱸ᱾
ᱦᱳᱭ ᱟᱫᱚ ᱦᱟᱸᱜ ᱟᱨ ᱠᱤᱪᱷᱩ ᱠᱷᱚᱱ ᱯᱚᱨᱮ ᱟᱫᱚ ᱡᱚᱢ ᱦᱚᱸ ᱫᱟᱠᱟ ᱠᱚ ᱡᱚᱢ ᱦᱩᱭᱳᱜᱼᱟ᱾
ᱦᱩᱸ᱾
ᱤᱥᱤᱱ ᱦᱩᱭᱳᱜ ᱠᱟᱱᱟ, ᱤᱥᱤᱱ ᱦᱩᱭ ᱞᱮᱱᱠᱷᱟᱱ ᱜᱮ ᱡᱚᱢ ᱦᱩᱭᱩᱜᱼᱟ ᱦᱟᱸᱜ᱾
ᱮᱠᱫᱚᱢ ᱮᱠᱫᱚᱢ ᱮᱠᱫᱚᱢ᱾
ᱦᱳᱭ᱾
ᱜᱚᱝᱠᱮ᱾
ᱦᱳᱭ᱾
ᱟᱸᱡᱚᱢᱚᱜ ᱠᱟᱱᱟ ᱨᱚᱲ?
ᱦᱳᱭ ᱦᱳᱭ ᱟᱸᱡᱚᱢᱚᱜ ᱠᱟᱱᱟ, ᱤᱧᱟᱹᱜ ᱨᱚᱲᱮᱢ ᱟᱸᱡᱚᱢᱮᱜᱼᱟ?
ᱦᱮᱸ ᱦᱮᱸ ᱜᱚᱝᱠᱮ ᱟᱸᱡᱚᱢᱚᱜ ᱠᱟᱱᱟ
ᱟᱸᱪᱪᱟᱡ
ᱟᱫᱚ ᱠᱟᱹᱴᱤᱡ ᱴᱟᱣᱟᱨ ᱤᱭᱟᱹᱜ ᱠᱟᱱᱟ ᱛᱚ᱾
ᱦᱚᱭ ᱦᱚᱭ᱾
ᱦᱩᱸ ᱟᱫᱚ ᱞᱟᱹᱭ ᱮ ᱤᱧ᱾ ᱛᱤᱱᱟᱹᱜ ᱜᱟᱱ ᱛᱟᱦᱚᱞᱮ ᱚᱸᱰᱮ ᱠᱷᱚᱱ ᱳᱰᱳᱜᱚᱜ ᱜᱮᱭᱟ ᱫᱚᱠᱟᱱ? ᱴᱟᱠᱟ ᱠᱚ ᱚᱱᱮ ᱚᱲᱟᱜ ᱠᱷᱚᱨᱚᱪ ᱠᱚ ᱟᱨᱠᱤ ᱞᱤᱜᱤᱜ? ᱟᱵᱤᱱᱟᱜ ᱡᱟᱦᱟᱸ ᱮᱴᱟᱜ ᱮᱴᱟᱜ ᱠᱤᱪᱷᱩ ᱨᱮᱱᱟᱜ ᱠᱷᱚᱨᱚᱪ ᱠᱚ᱾ ᱚᱸᱰᱮ ᱠᱷᱚᱱᱟᱜ ᱛᱤᱱᱟᱹᱜ ᱜᱟᱱ ᱟᱨ ᱳᱰᱳᱠᱚᱼᱟ ᱛᱤᱱᱟᱹᱝ? ᱜᱟᱱ ᱚᱸᱰᱮ ᱠᱷᱚᱱ ᱤᱭᱟᱹᱜᱼᱟ ᱚᱱᱟ ᱠᱚ ᱠᱟᱴᱤᱡ ᱞᱟᱹᱭ ᱧᱚᱜ ᱠᱷᱟᱱ ᱵᱤᱱ
ᱢᱟᱱᱮ ᱩᱸᱰᱩᱠ ᱫᱚ ᱟᱹᱰᱤ ᱢᱟᱱᱮ ᱩᱸᱰᱩᱠ ᱫᱚ ᱩᱸᱰᱩᱠᱚᱜ ᱠᱟᱱ ᱜᱮᱭᱟ ᱢᱟᱱᱮ ᱵᱷᱟᱜᱤ ᱜᱮ ᱪᱟᱹᱞᱩ ᱫᱚ ᱢᱮᱱᱟᱜᱼᱟ ᱫᱚᱠᱟᱱ ᱫᱚ᱾ ᱢᱟᱱᱮ ᱚᱱᱟ ᱦᱤᱥᱟᱹᱵ ᱛᱮᱫᱚ ᱢᱟᱱᱮ ᱵᱷᱟᱜᱤ ᱜᱮ ᱩᱸᱰᱩᱠᱚᱜ ᱠᱟᱱᱟ ᱢᱟᱱᱮ ᱫᱤᱱ ᱚᱲᱟᱜ ᱥᱚᱝᱥᱟᱨ ᱠᱚᱫᱚ ᱟᱹᱰᱤ ᱱᱟᱯᱟᱭ ᱛᱮᱜᱮ ᱪᱟᱞᱟᱜ ᱠᱟᱱᱟ, ᱚᱱᱠᱟ ᱞᱮᱠᱟ ᱟᱱᱟᱴ ᱫᱚ ᱵᱟᱝ ᱦᱩᱭᱩᱜ ᱠᱟᱱᱟ᱾
ᱚᱸᱻ᱾
ᱵᱷᱮᱡᱟ ᱢᱮᱛᱟᱭ ᱦᱟᱢ᱾
ᱟᱨ ᱤᱭᱟᱹ ᱵᱷᱟᱜᱮ ᱠᱟᱛᱷᱟ ᱱᱚᱣᱟ ᱢᱟ ᱟᱨ ᱚᱱᱠᱟ ᱫᱚ ᱛᱤ ᱢᱟᱨᱟᱝᱜ ᱢᱟᱨᱟᱝᱜᱮ ᱫᱚᱠᱟᱱ ᱛᱟᱵᱤᱱ ᱵᱟᱝ?
ᱦᱳᱭ ᱦᱳᱭ ᱫᱚᱠᱟᱱ ᱫᱚ ᱢᱟᱨᱟᱝ ᱜᱮᱭᱟ ᱾
ᱦᱩᱸ᱾
ᱟᱫᱚ ᱱᱚᱝᱠᱟ ᱠᱟᱱᱟ ᱡᱩᱫᱤ ᱢᱟᱨᱟᱝ ᱵᱟᱝ ᱵᱮᱱᱟᱣ ᱛᱮᱦᱚᱸ ᱛᱟᱦᱚᱞᱮ ᱚᱱᱠᱟᱱᱟᱜ ᱦᱩᱰᱤᱧ ᱧᱚᱜ ᱫᱚᱠᱟᱱ ᱠᱚᱢᱟ ᱢᱮᱱᱟᱜ ᱜᱮᱭᱟ ᱛᱟᱦᱞᱮ ᱠᱷᱟᱱ ᱫᱚ ᱚᱱᱠᱟ ᱞᱮᱠᱟ ᱫᱚ ᱟᱠᱠᱷᱨᱤᱧ ᱫᱚ ᱵᱟᱝ ᱟᱹᱷᱨᱤᱧᱚᱜᱼᱟ ᱱᱤᱛᱚᱜ ᱚᱠᱛᱚ ᱨᱮᱫᱚ ᱱᱚᱝᱠᱟ ᱡᱩᱫᱤ ᱚᱱᱟ ᱠᱷᱚᱱᱟᱜ ᱵᱷᱟᱜᱤ ᱢᱤᱫ ᱴᱟᱝ ᱮᱢ ᱵᱮᱱᱟᱣ ᱫᱟᱲᱮᱭᱟᱜᱼᱟ ᱛᱟᱦᱚᱞᱮ ᱠᱷᱟᱱ ᱜᱮ ᱟᱢ ᱴᱷᱮᱱ ᱫᱚ ᱦᱚᱲ ᱫᱚᱠᱚ ᱦᱳᱭᱳᱜᱼᱟ ᱾
ᱦᱮᱸ ᱦᱮᱸ ᱮᱠᱫᱚᱢ ᱮᱠᱫᱚᱢ ᱮᱠᱫᱚᱢ᱾ ᱮᱠᱫᱚᱢ ᱟᱨ ᱡᱟᱦᱟᱸ ᱫᱚᱠᱟᱱ ᱢᱟᱱᱮ ᱟᱨᱠᱤ ᱵᱟᱡᱟᱨ ᱢᱟᱨᱠᱮᱴ ᱥᱩᱨ ᱨᱮ ᱠᱷᱩᱞᱟᱹᱣ ᱠᱟᱫᱟᱵᱤᱱ ᱚᱱᱟᱜᱮ ᱵᱷᱟᱜᱮ ᱠᱟᱛᱷᱟᱼᱼ
ᱮᱠᱟᱞ ᱠᱷᱩᱞᱟᱣ ᱤᱧᱼᱼ
ᱟᱹᱰᱤ ᱢᱟᱨᱟᱝ ᱧᱚᱜ ᱵᱤᱱ ᱠᱷᱩᱞᱟᱹᱣ ᱟᱠᱟᱫᱼᱟ ᱞᱟᱹᱭᱮᱫᱼᱟᱵᱤᱱ ᱟᱨ ᱟᱹᱰᱤ ᱵᱷᱟᱜᱮ ᱠᱟᱛᱷᱟ᱾ ᱦᱮᱸ᱾
ᱛᱟᱦᱚᱞᱮ ᱵᱚᱭᱦᱟ ᱟᱢ ᱫᱚ ᱚᱱᱠᱟ ᱫᱚ ᱡᱟᱦᱟᱱᱟᱜ ᱵᱟᱢ ᱩᱭᱦᱟᱹᱨ ᱟᱠᱟᱟᱜᱼᱟ ᱡᱮ ᱡᱟᱦᱟᱱᱟᱜᱼᱼ ᱚᱱᱠᱟ ᱪᱮᱠᱟᱭ ᱦᱩᱭᱩᱜ-ᱟ ᱢᱮᱱᱛᱮ᱾
ᱵᱟᱝᱟ ᱜᱚᱢᱠᱮ ᱚᱱᱠᱟ ᱫᱚ ᱵᱟᱹᱞᱤᱧ ᱩᱭᱦᱟᱹᱨ ᱵᱟᱲᱟ ᱟᱠᱟᱜ᱾
ᱟᱪᱪᱷᱟ ᱟᱪᱪᱷᱟ᱾
ᱦᱮᱸ ᱟᱨ ᱚᱱᱠᱟ ᱫᱟ ᱢᱟᱱᱮᱼᱼ ᱵᱟᱹᱞᱤᱧ ᱤᱭᱟᱹ ᱵᱟᱲᱟ ᱠᱟᱫᱟ ᱡᱮᱼᱼ ᱡᱟᱦᱟᱱᱟᱜ ᱫᱚ ᱤᱭᱟᱹ ᱦᱩᱭᱩᱜᱼᱟ ᱚᱱᱠᱟ ᱫᱚᱠᱟᱱ ᱞᱮᱠᱟᱱᱟᱜ ᱡᱤᱱᱤᱥ ᱠᱚᱼᱼ
ᱦᱳᱭ ᱦᱳᱭ᱾
ᱟᱨ ᱟᱨ ᱚᱱᱟᱼᱼ ᱤᱭᱟᱹ ᱠᱚ ᱵᱟᱝ ᱤᱭᱟᱹ
ᱟᱨ ᱱᱚᱝᱠᱟᱼᱼ ᱰᱟᱝᱨᱤ ᱠᱚ ᱥᱩᱠᱨᱤ ᱠᱚ ᱢᱮᱱᱟᱜ ᱠᱚᱛᱟᱞᱮᱭᱟ᱾
ᱟᱪᱪᱷᱟ ᱟᱪᱪᱷᱟ᱾
ᱦᱮᱸ ᱦᱮᱸ᱾ ᱟᱨ ᱚᱱᱟ ᱛᱮᱜᱮ ᱡᱟᱦᱟᱸ ᱠᱚ ᱯᱩᱭᱥᱟᱹ ᱟᱹᱠᱷᱨᱤᱧ ᱜᱮᱭᱟᱞᱤᱧ ᱛᱚᱼᱼ ᱟᱨᱦᱚᱼᱼ ᱢᱟᱱᱮ ᱟᱠᱷᱨᱤᱧ ᱠᱟᱛᱮ ᱚᱱᱟ ᱛᱮᱜᱮ ᱯᱚᱭᱥᱟᱹ ᱦᱩᱭᱩᱜ ᱜᱮᱭᱟ ᱟᱨ ᱚᱱᱟᱼᱼ ᱚᱱᱟ ᱥᱟᱶ ᱥᱟᱶᱛᱮ ᱟᱨᱦᱚᱸ ᱟᱹᱞᱤᱧᱟᱜ ᱚᱱᱮ ᱤᱭᱟᱹ ᱠᱚ ᱢᱮᱱᱟᱜ ᱟᱠᱟᱫᱟᱼᱼ ᱱᱩᱠᱩ ᱡᱟᱦᱟᱸ ᱠᱚ ᱞᱟᱹᱭ ᱟᱠᱚᱼᱼ
ᱦᱳᱭ ᱦᱳᱭ᱾
ᱟᱼᱼ ᱡᱟᱦᱟᱸ ᱥᱤᱢ ᱠᱚ ᱞᱟᱹᱭ ᱠᱟᱜ ᱥᱤᱢ ᱥᱤᱢ ᱠᱚ ᱢᱮᱱᱟᱜ ᱠᱚᱣᱟ ᱟᱹᱰᱤᱜᱟᱱ
ᱟᱪᱪᱷᱟ ᱟᱪᱪᱷᱟ ᱟᱹᱰᱤ ᱱᱟᱯᱟᱭ᱾ ᱦᱳᱭ ᱦᱳᱭ ᱢᱟᱱᱮ ᱛᱟᱦᱚᱞᱮ ᱩᱱᱠᱩ ᱠᱷᱚᱱ ᱜᱮᱼᱼ
ᱦᱮᱸ᱾ ᱩᱱᱠᱩ ᱠᱷᱚᱱ ᱜᱮ ᱥᱚᱠᱛᱚ ᱴᱟᱠᱟ ᱠᱚᱫᱚ ᱦᱩᱭᱩᱜ ᱠᱟᱱ ᱜᱮᱭᱟ᱾
ᱟᱪᱪᱷᱟ ᱟᱪᱪᱷᱟ᱾
ᱦᱮᱸ ᱟᱨ᱾ ᱟᱨᱦᱚᱸ ᱪᱟᱥ ᱵᱟᱲᱟ ᱛᱮᱦᱚᱸ ᱦᱳᱭᱳᱜ ᱠᱟᱱᱟ ᱜᱚᱰᱟ ᱥᱮᱫ ᱛᱮ᱾ ᱜᱚᱴᱟ ᱥᱮᱜ ᱛᱮᱜᱮ ᱟᱨᱠᱤ ᱚᱲᱟᱜ ᱦᱚᱲ ᱤᱧ ᱧᱮᱞ ᱫᱟ ᱛᱚ ᱟᱫᱚ ᱤᱧ ᱟᱹᱞᱤᱧ ᱫᱚ ᱵᱟᱹᱞᱤᱧ ᱧᱮᱞ ᱵᱟᱲᱟᱭᱮᱫᱼᱟ ᱩᱱᱟᱹᱜ ᱫᱚ᱾ ᱧᱮᱞ ᱫᱚ ᱧᱮᱞᱮᱫ ᱜᱮᱭᱟᱞᱮᱧ ᱚᱱᱟ ᱠᱟᱛᱷᱟ ᱫᱚ ᱵᱟᱝ ᱠᱟᱱᱟ᱾ ᱡᱮ ᱵᱟᱹᱞᱤᱧ ᱧᱮᱞᱮᱜᱼᱟ ᱧᱮᱞᱮᱫ ᱜᱮᱭᱟᱞᱤᱧ ᱡᱷᱚᱛᱚ ᱠᱤᱪᱷᱩ ᱜᱮ᱾
ᱟᱹᱰᱤ ᱱᱟᱯᱟᱭ᱾
ᱩᱸ᱾
ᱚᱱᱟ ᱠᱚ
ᱦᱩᱸ᱾ ᱦᱮᱸ-ᱦᱮᱸ᱾ ᱟᱹᱰᱤ ᱱᱟᱯᱟᱭ ᱱᱚᱣᱟ ᱠᱚᱫᱚ ᱞᱟᱹᱠᱛᱤ ᱠᱟᱱ ᱜᱮᱭᱟ ᱫᱟᱠᱟ ᱠᱚᱫᱚ ᱡᱚᱢ ᱦᱩᱭᱱᱟ ᱜᱚᱝᱠᱮ?
ᱵᱟᱝ ᱡᱚᱢ ᱫᱚ ᱟᱹᱣᱨᱤ ᱦᱩᱭᱩᱜᱼᱟ ᱦᱚᱸᱜ-ᱚᱭ ᱛᱚ ᱱᱤᱛᱚᱜ ᱚᱱᱛᱮ ᱫᱚᱠᱟᱱ ᱥᱮᱫ ᱠᱷᱚᱱ ᱦᱮᱡ ᱠᱟᱛᱮ ᱫᱩᱲᱩᱵ ᱦᱩᱭ ᱠᱟᱱᱟ᱾ ᱟᱫᱚ ᱦᱟᱸᱜ ᱡᱚᱢ ᱦᱩᱭᱩᱜᱼᱟ ᱟᱨ ᱱᱟᱥᱮᱱᱟᱜ ᱦᱩᱭ ᱞᱮᱱᱠᱷᱟᱱ ᱜᱮ ᱡᱚᱢ ᱦᱩᱭᱩᱜᱼᱟ᱾
ᱦᱩᱸ ᱦᱩᱸ ᱦᱩᱸ ᱛᱤᱨᱮᱵᱤᱱ ᱠᱷᱩᱞᱟᱹᱭ ᱜᱮᱭᱟ ᱫᱚᱠᱟᱱ ᱠᱚᱫᱚ?
ᱫᱚᱠᱟᱱ ᱫᱚ ᱚᱱᱠᱟ ᱥᱮᱛᱟᱜ ᱨᱮ ᱚᱱᱠᱟ ᱛᱟᱯᱚᱨ ᱚᱱᱠᱟ
ᱦᱩᱸ ᱦᱩᱸ᱾
ᱢᱤᱫ ᱜᱷᱟᱹᱲᱤ ᱚᱱᱠᱟ ᱢᱟᱡᱟᱱ ᱵᱮᱲᱟ ᱥᱮ ᱟᱨᱚ ᱢᱤᱫ ᱫᱷᱟᱣ ᱛᱟᱨᱟᱥᱤᱧ ᱵᱮᱲᱟ ᱫᱚᱞᱤᱧ ᱵᱚᱱᱫᱚ ᱠᱟᱜ ᱤᱭᱟᱹᱭᱟ᱾ ᱛᱤᱠᱤᱱ ᱵᱮᱲᱟ ᱥᱮᱱ ᱫᱚ ᱵᱚᱱᱫᱚᱭᱟᱞᱤᱧ ᱤᱱᱟᱹ ᱯᱚᱨ ᱟᱨᱚ ᱦᱟᱸᱜ ᱢᱟᱡᱟᱱ ᱵᱮᱲᱟ ᱥᱮᱱ ᱠᱷᱩᱞᱟᱹᱣ ᱦᱩᱭᱩᱜᱼᱟ,
ᱟᱹᱰᱤ ᱱᱟᱯᱟᱭ ᱟᱹᱰᱤ ᱱᱟᱯᱟᱭ ᱟᱰᱤ ᱱᱟᱯᱟᱭ।
ᱢᱟᱱᱮ ᱫᱚᱠᱟᱱ ᱨᱮ ᱯᱩᱨᱟᱹ ᱴᱷᱤᱠᱴᱷᱟᱠ ᱜᱮ ᱢᱩᱱᱟᱯᱷᱟ ᱦᱩᱭᱩᱜ ᱠᱟᱱᱟ ᱵᱟᱝ? ᱦᱮᱸ ᱜᱚᱢᱠᱮ?
ᱞᱟᱹᱭᱮᱫ ᱟᱹᱧ ᱢᱟ ᱛᱟᱦᱚᱞᱮ ᱜᱚᱢᱠᱮ ᱱᱤᱛᱚᱜ ᱫᱚ ᱱᱚᱝᱠᱟ ᱜᱮᱞᱟᱝ ᱨᱚᱯᱚᱲᱟ।
ᱴᱷᱤᱠ ᱜᱮᱭᱟ ᱜᱚᱢᱠᱮ ᱢᱟ ᱛᱟᱦᱚᱮ ᱱᱤᱛ ᱫᱚ ᱱᱚᱝᱠᱟ ᱜᱮ।